ᱚ
ᱦᱳᱭ ᱡᱚᱦᱟᱨ ᱜᱮ ᱜᱚᱝᱠᱮ ᱪᱮᱫᱮᱠᱟ ᱱᱟᱯᱟᱭ ᱜᱮᱭᱟᱵᱮᱱ?
ᱦᱳᱭ ᱱᱟᱯᱟᱭ ᱜᱮᱭᱟᱞᱤᱧ ᱟᱵᱮᱱ ᱜᱮ?
ᱟᱹᱞᱤᱧ ᱦᱚᱸ ᱵᱮᱥ ᱜᱮ ᱢᱮᱱᱟᱜ ᱞᱤᱧᱟ ᱱᱤᱛ ᱦᱟᱹᱵᱤᱡ ᱛᱮᱫᱚ ᱟᱨ ᱚᱲᱟᱜ ᱠᱚ ᱥᱮᱫ ᱪᱮᱫ ᱞᱮᱠᱟ ᱵᱮᱥ ᱵᱟᱲᱟ ᱜᱮ?
ᱦᱮᱸ ᱮᱠᱷᱚᱱ ᱫᱚ ᱦᱟᱸᱜ ᱵᱮᱥ ᱵᱟᱲ ᱜᱮ ᱢᱮᱱᱟᱜ ᱞᱮᱭᱟ᱾ ᱟᱹᱞᱤᱧ ᱜᱮ ᱦᱟᱸᱜ ᱮᱠᱴᱩ ᱦᱟᱞᱠᱟ ᱦᱟᱞᱠᱟ ᱴᱷᱟᱱᱰᱟ ᱞᱟᱜᱟᱣ ᱠᱟᱜ ᱞᱤᱧᱟᱹ ᱦᱚᱭ ᱦᱸᱥᱤᱫ ᱨᱮᱱᱟᱜ ᱡᱳᱨᱛᱮ᱾
ᱦᱳᱭ᱾ ᱚᱱᱟ ᱫᱚ ᱦᱚᱭ ᱦᱤᱤᱥᱤᱫ ᱫᱚ ᱱᱟᱦᱟᱜ ᱱᱮᱛᱟᱨ ᱫᱤᱱ ᱫᱚ ᱟᱪᱠᱟ ᱟᱪᱠᱟᱭ ᱫᱟᱜ ᱡᱟᱹᱲᱤ ᱵᱚᱱ ᱠᱟᱱᱟ ᱛᱚ᱾ ᱟᱫᱚ ᱚᱱᱟ ᱤᱭᱟᱹᱛᱮ ᱞᱚᱦᱚᱫ ᱠᱚ ᱦᱩᱭ ᱵᱟᱲᱟ ᱞᱮᱱᱠᱷᱟᱱ ᱫᱚ ᱚᱱᱮ ᱚᱱᱠᱟᱜᱮ,
ᱵᱟᱝᱢᱟ ᱞᱚᱦᱚᱫ ᱫᱚ ᱵᱟᱝᱞᱤᱧ ᱞᱚᱦᱚᱫ ᱠᱟᱱᱟ ᱛᱚᱵᱮ, ᱚᱠᱟᱮ ᱫᱤᱱ ᱫᱚᱢᱮ ᱞᱤᱧ ᱫᱟᱲᱟᱣ ᱟᱠᱟᱫᱟ ᱮᱩ ᱜ ᱜᱟᱹᱰᱤ ᱛᱮ ᱛᱟᱦᱚᱞᱮ ᱮᱠᱴᱩ ᱴᱷᱟᱱᱰᱟ ᱫᱚ ᱞᱟᱜᱟᱣ ᱠᱟᱜ ᱞᱤᱧ ᱜᱮᱭᱟ᱾ ᱩᱦᱷᱩᱢ
ᱦᱳᱭ ᱦᱳᱭ ᱦᱳᱭ ᱚᱱᱟᱜ ᱜᱮ ᱵᱚᱞᱮ ᱫᱟᱜ ᱮ ᱡᱟᱹᱲᱤ ᱟᱠᱟᱫ ᱛᱮ ᱢᱚᱸᱡᱽ ᱚᱢ ᱤᱭᱟᱹ ᱠᱟᱱᱟ ᱨᱮᱭᱟᱲ ᱠᱟᱱᱟ ᱛᱚ ᱦᱳᱭ ᱟᱫᱚ ᱚᱱᱟᱛᱮ ᱦᱚᱲ ᱜᱟᱹᱰᱤ ᱛᱮᱢ ᱫᱟᱬᱟᱱ ᱪᱟᱦᱮ ᱮᱱᱛᱮᱫ ᱵᱟᱨᱦᱮ ᱨᱮ ᱛᱟᱲᱟᱢ ᱛᱮᱢ ᱫᱟᱬᱟᱱ ᱦᱚᱳᱭ ᱡᱩᱫᱤ ᱦᱚᱲᱢᱚ ᱨᱮ ᱞᱟᱜᱟᱣ ᱞᱮᱱ ᱠᱷᱟᱱ ᱫᱚ ᱛᱟᱦᱚᱞᱮ ᱛᱷᱚᱲᱟ ᱫᱚ ᱱᱟᱦᱟᱜ ᱠᱚᱥᱴᱚ ᱫᱚᱭ ᱮᱢᱟᱢ ᱜᱮᱭᱟ ᱢᱟᱱᱮ
ᱦᱩᱸ ᱦᱩᱸ ᱮᱠᱫᱚᱢ᱾
ᱛᱟᱦᱚᱞᱮ ᱵᱮᱨᱮᱫ ᱠᱟᱛᱮᱫ ᱛᱮ ᱪᱮᱫ ᱠᱚ ᱠᱟᱹᱢᱤ ᱵᱟᱲᱟ ᱦᱩᱭᱱᱟ?
ᱱᱚᱛᱮ ᱜᱮ ᱦᱚᱸᱜᱼᱚᱭ ᱦᱩᱛᱩᱢ ᱯᱟᱨᱪᱟ ᱞᱮ ᱦᱮᱡ ᱦᱩ ᱠᱟᱱᱟ᱾ ᱟᱫᱚ ᱱᱚᱛᱮ ᱨᱮᱜᱮ ᱱᱚᱜᱼᱚᱭ ᱵᱚᱱ ᱜᱟᱯᱟᱞ ᱢᱟᱨᱟᱣ ᱫᱟ ᱱᱤᱭᱟᱹ ᱠᱚᱜᱮ ᱱᱚᱛᱮᱱᱟᱜ ᱥᱮᱱᱟᱜ ᱠᱟᱹᱢᱤ ᱵᱟᱲᱟ ᱦᱟᱛᱟᱲ ᱦᱩᱭᱩᱜ ᱠᱟᱱᱟ᱾ ᱟᱫᱚ ᱦᱟᱸᱜ ᱵᱚᱱ ᱪᱟᱞᱟᱜᱼᱟ ᱱᱤᱛᱚᱜ ᱫᱚ ᱠᱷ ᱥᱮᱜ ᱵᱚᱱ ᱪᱟᱞᱟᱜᱼᱟᱜ ᱮᱨ ᱟᱯᱷᱚᱨ ᱠᱚ ᱠᱚᱨᱟᱣ ᱦᱩᱭᱩᱜᱼᱟ᱾
ᱦᱳᱭ ᱜᱚᱝᱠᱮ ᱮᱨ ᱟᱯᱷᱚᱨ ᱠᱚ ᱛᱟᱦᱚᱞᱮ ᱛᱤᱱᱟᱹᱜ ᱡᱷᱟᱹᱞ ᱛᱚᱵᱮ ᱦᱩᱭ ᱮᱱᱟ ᱚᱱᱛᱮ ᱫᱚ?
ᱟᱨ ᱱᱚᱛᱮ ᱫᱚ ᱦᱟᱸᱜ ᱦᱭ ᱫᱚ ᱦᱩ ᱟᱠᱟᱱᱟ ᱮᱢᱱᱤ ᱮᱴᱟᱜ ᱦᱚᱲ ᱠᱚᱫᱚ ᱠᱚ ᱠᱚᱨᱟᱣ ᱟᱠᱟᱫ ᱜᱤᱭᱟ᱾ ᱟᱨ ᱦᱟᱸᱜ ᱱᱮᱠᱟᱱ ᱦᱚᱲ ᱫᱚ ᱦᱟᱸᱜ ᱵᱟᱵᱚᱱ ᱠᱚᱨᱟᱣ ᱠᱟᱫᱟ ᱟᱫᱚ ᱛᱮᱤᱦᱤᱧ ᱜᱮ ᱦᱟᱸᱜ ᱢᱚᱱᱮ ᱦᱩᱭᱩᱜ ᱠᱟᱱᱟ ᱠᱤᱪᱷᱩ ᱫᱚᱵᱚᱱ ᱮᱨᱟ ᱦᱟᱸᱜ᱾ ᱟᱫᱚ ᱚᱱᱟ ᱞᱟᱹᱭ ᱠᱟᱛᱮᱫ ᱜᱮ ᱦᱟᱸᱜ ᱱᱤᱛᱳᱜ ᱫᱚ ᱦᱟᱸᱜ ᱱᱚᱛᱮ ᱨᱚᱚᱲ ᱵᱟᱲᱟ ᱠᱟᱛᱮᱮᱫ ᱜᱮ ᱦᱟᱸᱜ ᱚᱱᱛᱮ ᱜᱮᱵᱚᱱ ᱪᱟᱞᱟᱜᱼᱟ ᱦᱟᱸᱜ᱾ ᱚᱲᱟᱜ ᱥᱮᱫ ᱡᱚᱠᱷᱚᱡ ᱞᱟᱹᱭ ᱠᱟᱜ ᱵᱚᱱᱟ ᱡᱮ ᱦᱟᱸ ᱛᱟᱛᱟᱲᱤ ᱦᱮᱡ ᱦᱚᱫᱚᱜ ᱯᱮ᱾ ᱟᱫᱚ ᱦᱟᱸᱜ ᱪᱟᱞᱟᱜ ᱟᱵᱚᱱ ᱦᱟᱸᱜ ᱠᱤᱪᱷᱩᱠᱷᱚᱱ ᱯᱚᱨ ᱜᱮ ᱦᱟᱸᱜ ᱱᱚᱱᱛᱮ᱾
ᱦᱩᱸ ᱦᱩᱸ ᱦᱩᱸ᱾
ᱟᱫᱚ ᱛᱟᱦᱚᱞᱮ ᱚᱱᱛᱮ ᱫᱚ ᱟᱯᱷᱚᱨ ᱠᱚᱫᱚ ᱦᱩᱭ ᱠᱟᱱᱟ ᱥᱮ ᱵᱟᱝ?
ᱦᱳᱭ ᱜᱚᱢᱠᱮ ᱟᱯᱷᱚᱨ ᱠᱚᱫᱚ ᱱᱟᱦᱟᱜ ᱱᱚᱛᱮ ᱦᱚᱸ ᱦᱩᱭ ᱟᱠᱟᱱ ᱜᱮᱭᱟ ᱮᱨ ᱟᱯᱷᱚᱨ ᱠᱚᱫᱚ ᱟᱨ ᱱᱚᱣᱟ ᱡᱟᱦᱟᱸ ᱛᱷᱚᱲᱟ ᱫᱤᱱ ᱞᱟᱦᱟᱨᱮᱟᱱ ᱡᱟᱱᱛᱷᱟᱲ ᱞᱤᱧ ᱢᱮᱱᱮᱫ ᱠᱟᱱ ᱤᱭᱟᱹ ᱟᱢᱵᱟ ᱵᱚᱛᱤ ᱡᱚᱢ ᱦᱩᱭᱮᱱ ᱚᱱᱟ ᱞᱟᱦᱟ ᱡᱟᱦᱟᱸᱭ ᱠᱚᱫᱚ ᱠᱩ ᱟᱯᱷᱚᱨ ᱠᱚᱠᱚ ᱠᱩᱲᱟᱹᱣ ᱠᱟᱜ ᱛᱟᱦᱮᱱᱟ᱾ ᱟᱨ ᱡᱟᱦᱟᱸᱭ ᱠᱚᱫᱚ ᱚᱱᱛᱮ ᱱᱟᱦᱟᱜ ᱡᱚᱛᱚ ᱦᱚᱲ ᱫᱚ ᱢᱤᱫ ᱫᱢ ᱛᱮᱫᱚ ᱵᱟᱵᱚᱱ ᱠᱩᱲᱟᱹᱣ ᱟᱠᱟᱫ ᱮᱱᱛᱮᱜ ᱟᱫᱚ ᱡᱟᱦᱟᱸᱭ ᱠᱚᱫᱚ ᱟᱵᱟ ᱛᱤ ᱵᱟᱫᱷᱟ ᱱᱚᱭ
ᱟᱨ ᱚᱲᱟᱜ ᱨᱮᱭᱟᱜ ᱡᱟᱦᱟᱸ ᱠᱟᱱᱟ ᱮᱱᱛᱮᱫ ᱚᱱᱟ ᱫᱚ, ᱟᱞᱮ ᱫᱚ ᱱᱚᱸᱰᱮ ᱫᱚ ᱟᱵᱩ ᱫᱚ ᱞᱟᱦᱟ ᱨᱮᱜᱮ ᱱᱚᱣᱟ ᱫᱚ ᱠᱩᱲᱟᱹᱣ ᱦᱩᱭ ᱟᱠᱟᱱᱟ ᱞᱟᱦᱟ ᱨᱮᱜᱮ ᱟᱯᱷᱚᱨ ᱠᱚᱫᱚ ᱦᱩᱭ ᱟᱠᱟᱱᱟ᱾ ᱟᱫᱚ ᱠᱷᱮᱛ ᱥᱮᱫ ᱫᱚ ᱱᱟᱦᱟᱜ ᱵᱟᱝ ᱵᱟᱹᱧ ᱪᱟᱞᱟᱣ ᱟᱠᱟᱱᱟ ᱟᱭᱢᱟ ᱛᱤᱥ ᱠᱷᱚᱱ ᱟᱫᱚ ᱛᱤᱱᱟᱹᱜ ᱜᱟᱱ ᱪᱚ ᱞᱟᱹᱴ ᱡᱟᱨᱣᱟ ᱟᱠᱟᱱ ᱜᱮᱭᱟ ᱡᱟᱹᱱᱤᱡ ᱧᱮᱞᱚᱜ ᱠᱟᱱ ᱜᱮᱭᱟ ᱯᱟᱥᱮᱡ ᱞᱩᱴᱩᱜ ᱟᱠᱟᱱᱟ ᱟᱫᱚ ᱱᱟᱦᱟᱜ ᱰᱷᱮᱨ ᱫᱚ ᱦᱟᱸᱜ ᱪᱟᱥ ᱛᱚ ᱵᱟᱝ ᱦᱩᱭᱩᱜ ᱠᱟᱱᱟ ᱛᱚ ᱚᱱᱟ ᱤᱭᱟᱹᱛᱮ ᱵᱟᱨᱭᱟ ᱜᱟᱱ ᱠᱷᱮᱛ ᱜᱮ ᱪᱟᱥ ᱦᱩᱭᱩᱜ ᱠᱟᱱᱟ᱾
ᱟᱪᱪᱷᱟ ᱪᱷᱟ᱾
ᱦᱳᱭ ᱦᱳᱭ ᱢᱟᱱᱮ ᱚᱱᱟᱛᱮ ᱚᱱᱟᱛᱮ ᱟᱫᱚ ᱢᱟᱱᱮ ᱵᱤᱥᱤᱥ ᱟᱯᱷᱚᱨ ᱦᱚᱸ ᱵᱟᱝ ᱦᱩᱭᱩᱜ ᱛᱟᱦᱮᱱᱟ ᱟᱫᱚ ᱦᱳᱭ ᱛᱟᱦᱚᱞᱮ ᱜᱚᱝᱠᱮ ᱟᱯᱮᱥᱮᱫ ᱫᱚ ᱪᱮᱫ ᱞᱮᱠᱟ ᱠᱚ ᱟᱯᱷᱚᱨ ᱛᱟᱦᱮᱱᱟ?
ᱦᱮᱸ ᱟᱯᱷᱩᱨ ᱫᱚ ᱱᱚᱝᱠᱟ ᱜᱮ ᱡᱟᱦᱟᱸ ᱫᱚ ᱯᱨᱚᱛᱷᱚᱢ ᱯᱳᱭᱞᱳ ᱫᱚᱵᱚᱱ ᱥᱤᱭᱟᱵᱚᱱ ᱦᱮᱸ ᱟᱨ ᱠᱤᱥᱤ ᱠᱟᱛᱮᱫ ᱠᱚ ᱦᱟᱥᱟ ᱠᱚ ᱱᱟᱥᱮ ᱱᱟᱜ ᱛᱚ ᱵᱮᱥ ᱠᱚᱵᱚᱱ ᱡᱩᱛ ᱧᱚᱜᱟ ᱢᱚᱸᱡᱽ ᱛᱮ ᱢᱟᱱᱮ ᱜᱩᱰᱟ ᱜᱩᱰᱟ ᱜᱮᱛᱮ ᱛᱟᱨᱯᱚᱨᱮ ᱦᱩᱲᱳ ᱵᱚᱱ ᱮᱨᱟ ᱦᱩᱲᱳ ᱮᱨ ᱠᱟᱛᱮᱫ ᱜᱮ ᱟᱨᱠᱤ ᱚᱱᱟᱜᱮ ᱟ ᱟᱨᱚ ᱥᱤ ᱠᱟᱛᱮ ᱵᱩᱱ ᱛᱚᱯᱟᱭᱟ ᱟᱲᱜᱚᱢᱟᱵᱚᱱ ᱮᱥᱮᱫ ᱟᱵᱚᱱ ᱟᱫᱚ ᱱᱟᱦᱟᱜ ᱱᱚᱣᱟ ᱫᱚ ᱚᱱᱠᱟ ᱛᱟᱸᱦᱮᱭᱮᱱ ᱜᱮᱭᱟ ᱟᱫᱚ ᱛᱟᱦᱮᱸ ᱠᱟᱛᱮᱜ ᱜᱮ ᱦᱟᱸᱜ ᱫᱟᱜ ᱡᱟᱹᱲᱤ ᱠᱚ ᱧᱟᱢ ᱞᱮᱠᱷᱟᱡ ᱫᱚ ᱟᱫᱚ ᱟᱥᱛᱮ ᱟᱥᱛᱮ ᱵᱟᱹᱭ ᱵᱟᱹᱭᱛᱮ ᱚᱱᱟ ᱠᱚᱫᱚ
ᱛᱚᱵᱮ ᱜᱚᱢᱠᱮ ᱚᱱ ᱚᱱᱛᱮ ᱫᱚ ᱚᱱᱟ ᱴᱨᱟᱠᱴᱟᱨ ᱠᱚᱛᱮ ᱫᱚᱯᱮ ᱥᱤ ᱛᱟᱦᱮᱱᱟ ᱥᱮ ᱜᱟᱹᱭ ᱰᱟᱹᱝᱨᱤ ᱜᱮ
ᱟᱫᱚᱜ ᱱᱮᱛᱟᱨ ᱢᱟ ᱦᱟᱜ ᱡᱚᱛᱚ ᱜᱮᱵᱚᱱ ᱤᱭᱟᱹ ᱪᱟᱵᱟᱭᱮᱱ ᱠᱩᱲᱤᱭᱟ ᱪᱟᱵᱟᱭᱮᱱ ᱵᱚᱱ ᱡᱚᱛᱚ ᱜᱮ ᱱᱮᱛᱟᱨ ᱫᱚ ᱟᱸ ᱜᱟᱹᱭ ᱰᱟᱝᱨᱤ ᱠᱚᱢᱟ ᱦᱟᱜ ᱵᱟᱵᱚᱱ ᱫᱚᱦᱚᱭᱮᱫ ᱠᱚᱣᱟ ᱡᱚᱛᱚ ᱜᱮ ᱱᱮᱛᱟᱨ ᱫᱚ ᱴᱨᱟᱠᱴᱚᱨ ᱦᱮᱡ ᱟᱠᱟᱱᱛᱮᱫ ᱫᱚ ᱚᱱᱟ ᱠᱚᱜᱮ ᱵᱮᱥᱤ ᱜᱮᱵᱚᱱ ᱜᱩᱨᱩᱛᱛᱚ ᱠᱟᱱᱟ ᱚᱱᱟ ᱛᱮᱜᱮᱵᱚᱱ ᱥᱤᱭᱮᱫᱟ᱾
ᱦᱩᱸ
ᱚᱱᱟᱫᱚ ᱡᱚᱛᱚ ᱜᱮ ᱚᱱᱟ ᱛᱤᱨᱮᱵᱚᱱ ᱦᱤᱡᱩᱜᱼᱟ ᱜᱟᱹᱰᱤ ᱚᱱᱟ ᱜᱮᱵᱚᱱ ᱠᱚᱭᱚᱜ ᱠᱟᱜᱼᱟ ᱟᱫᱚ ᱡᱚᱛᱚᱱᱟᱜ ᱱᱮᱛᱟᱨ ᱢᱟ ᱵᱟᱹᱭ ᱵᱟᱹᱭ ᱛᱮᱢᱟ ᱰᱟᱝᱨᱤ ᱠᱚᱵᱚᱱ ᱡᱚᱛᱚ ᱵᱚᱱ ᱟᱠᱷᱨᱤᱧ ᱪᱟᱵᱟᱭᱮᱫ ᱠᱚᱣᱟ ᱡᱚᱛᱚ
ᱱᱚᱣᱟ ᱠᱟᱛᱷᱟ ᱫᱚ ᱥᱟᱹᱨᱤ ᱜᱮᱢ ᱢᱮᱱᱠᱮᱜ-ᱟ᱾ ᱪᱮᱫᱟᱜ ᱡᱮ ᱢᱤᱫᱴᱮᱱ ᱜᱟᱹᱭ ᱡᱩᱫᱤ ᱟᱛᱳ ᱨᱮ ᱡᱩᱫᱤ ᱵᱚᱞᱚᱭᱮᱱ ᱠᱷᱟᱱ ᱛᱟᱦᱚᱞᱮ ᱫᱚ ᱱᱟᱦᱟᱜ ᱚᱠᱚᱭᱴᱟᱜ ᱦᱚᱸ ᱱᱟᱦᱟᱜ ᱜᱟᱹᱭ ᱰᱟᱝᱨᱤ ᱩᱰᱩᱠᱼᱟ ᱱᱟᱦᱟᱜ ᱵᱟᱠᱚ ᱢᱮᱱᱟ ᱢᱮᱱ-ᱟ ᱠᱚ ᱢᱟ ᱱᱚᱣᱟ
ᱟᱢᱟᱜ ᱠᱷᱮᱛ ᱮᱻ ᱥᱤ ᱥᱤ ᱯᱩᱨᱟᱹᱣ ᱥᱟᱶ ᱥᱟᱶ ᱛᱮᱜᱮ ᱱᱟᱦᱟᱜ ᱤᱧᱟᱹᱜ ᱦᱚᱸ ᱛᱷᱚᱲᱟ ᱥᱤ ᱜᱚᱫ ᱠᱟᱹᱛᱤᱧ ᱢᱮ ᱤᱧᱦᱚᱸ ᱟᱨ ᱢᱤᱫᱴᱮᱱ ᱠᱟᱛᱷᱟ ᱠᱟᱱᱟ ᱟᱯᱷᱚᱨ ᱠᱷᱮᱛ ᱫᱚ ᱱᱟᱦᱟᱜ ᱡᱟᱞᱫᱤ ᱜᱮ ᱥᱤ ᱜᱚᱫᱚᱜᱼᱟ ᱱᱟᱦᱟᱜ ᱡᱟᱹᱥᱛᱤ ᱢᱮᱦᱱᱚᱛ ᱨᱮᱭᱟᱜ ᱠᱟᱛᱷᱟ ᱜᱮ ᱵᱟᱹᱱᱩᱜᱼᱟ ᱱᱟᱦᱟᱜ
ᱟᱨ ᱴᱮᱠᱴᱚᱨ ᱛᱮᱢᱟ ᱢᱤᱫ ᱜᱷᱟᱹᱲᱤᱡ ᱛᱮ ᱟᱨᱦᱚᱸ ᱟᱨ ᱜᱟᱹᱭ ᱰᱟᱝᱨᱤ ᱛᱮᱫᱚ ᱱᱟᱦᱟᱜ ᱛᱷᱚᱲᱟ ᱚᱠᱛᱮ ᱞᱟᱜᱟᱣ ᱜᱮᱭᱟ ᱚᱱᱟ ᱛᱮᱫᱚ ᱟᱫᱚ ᱴᱨᱟᱠᱴᱚᱨ ᱢᱮᱥᱤᱱ ᱛᱮᱫᱚ ᱢᱤᱫ ᱜᱷᱟᱹᱲᱤᱡ ᱛᱮ ᱦᱩᱭ ᱜᱚᱫᱚᱜ ᱛᱮ ᱚᱱᱟᱛᱮ ᱠᱳᱱᱳ ᱚᱥᱩᱵᱤᱫᱷᱟ ᱵᱟᱝ ᱦᱩᱭᱩᱜᱼᱟ ᱠᱷᱟᱹᱞᱤ ᱚᱱᱟ ᱵᱚᱞᱮ
ᱟᱫᱚ ᱱᱮᱛᱟᱨ ᱫᱚ ᱱᱮᱛᱟᱨ ᱱᱮᱛᱟᱨ ᱫᱚᱵᱚᱱ ᱵᱮᱥᱤ ᱵᱚᱱ ᱠᱚᱭᱚᱜ ᱮᱫᱟ ᱴᱨᱟᱠᱴᱚᱨ ᱫᱚ ᱱᱚᱜᱚᱭ ᱫᱟᱜ ᱡᱟᱹᱲᱤ ᱠᱚ ᱮᱠᱫᱚᱢ ᱥᱳᱢᱳᱭ ᱨᱮᱜᱮ ᱵᱟᱝ ᱦᱩᱭᱩᱜ ᱠᱟᱱ ᱛᱟᱵᱚᱱᱟ ᱡᱚᱦᱟ ᱫᱚ ᱦᱩᱭᱩᱜ ᱠᱟᱱᱟ ᱡᱟᱦᱟᱸ ᱫᱚ ᱟᱵᱚ ᱵᱚᱨᱥᱟ ᱨᱮᱱᱟᱜ ᱥᱚᱢᱚᱭ ᱠᱟᱱ ᱛᱟᱵᱚᱱᱟ ᱥᱤᱡᱤᱱ ᱨᱮ ᱫᱟᱜ-ᱟᱭ ᱟᱥᱟᱲ ᱵᱚᱸᱜᱟᱭ ᱫᱟᱜ ᱟᱵᱚᱱᱟ ᱦᱮᱸ ᱥᱮ ᱵᱟᱝ ᱥᱮᱨᱟᱵᱚᱱ
ᱟᱫᱚ ᱜᱚᱢᱠᱮ ᱟᱵᱚ ᱦᱮᱸ ᱚᱱᱟ ᱛᱚ ᱵᱟᱝ ᱦᱩᱭᱩᱜ ᱠᱟᱱᱟ ᱟᱫᱚ ᱜᱚᱢᱠᱮ ᱮᱱᱛᱮᱱ ᱟᱵᱚ ᱡᱟᱦᱟᱸ ᱱᱤᱛᱚᱜ ᱵᱚᱱ ᱴᱮᱠᱴᱚᱨ ᱵᱚᱱ ᱞᱟᱜᱟᱣᱮᱫ ᱠᱟᱱ ᱴᱷᱤᱠ ᱜᱮᱭᱟ ᱟᱫᱚ ᱵᱟᱹᱭ ᱵᱟᱹᱭ ᱛᱮ ᱟᱵᱚ ᱥᱮᱫ ᱦᱚᱸ ᱦᱟᱸᱜ ᱱᱚᱝᱠᱟ ᱦᱤᱡᱩᱜ ᱦᱩᱭᱩᱜᱼᱟ ᱱᱤᱛᱳᱜ ᱡᱮ
ᱟᱵᱚ ᱚᱱᱟ ᱜᱟᱹᱪᱷᱤ ᱛᱩᱫ ᱵᱟᱞᱟ ᱢᱮᱥᱤᱱ ᱦᱚᱸ ᱩᱰᱩᱠᱚᱜᱼᱟ ᱱᱟᱦᱟᱜ ᱢᱟᱱᱮ ᱩᱰᱩᱠ ᱠᱟᱱ ᱜᱮᱭᱟ ᱟᱫᱚ ᱟᱵᱚ ᱥᱮᱫ ᱫᱚ ᱵᱟᱹᱱᱩᱜᱼᱟ ᱱᱟᱦᱟᱜ ᱟᱨ ᱦᱩᱲᱩ ᱨᱚᱦᱚᱭ ᱵᱟᱞᱟ ᱦᱚᱸ ᱛᱮ ᱟᱵᱚ ᱥᱮᱫ ᱦᱤᱡᱩᱜᱼᱟ ᱢᱤᱫ ᱵᱟᱨ ᱡᱟᱭᱜᱟ ᱨᱮᱫᱚ ᱠᱩ ᱠᱚᱨᱟᱣᱮᱫ ᱠᱟᱱ ᱜᱮᱭᱟ ᱟᱨ ᱜᱮᱫ ᱵᱟᱞᱟ ᱢᱟ ᱢᱮᱱᱟᱜ ᱜᱮ ᱚᱱᱟ ᱦᱚᱸ ᱦᱤᱡᱩᱜᱼᱟ ᱫᱟᱞ ᱵᱟᱞᱟ ᱦᱚᱸ ᱦᱤᱡᱩᱜ-ᱟ ᱛᱚ
ᱟᱞᱚᱵᱤᱱ ᱟᱞᱚᱵᱤᱱ ᱢᱮᱱᱟ ᱜᱮᱫ ᱜᱮᱫ ᱵᱚᱞᱟ ᱟᱞᱚᱵᱤᱱ ᱢᱮᱱᱟ ᱱᱚᱛᱮ ᱜᱮᱫ ᱵᱟᱞᱟ ᱫᱚ ᱪᱮᱫ ᱦᱩᱭᱩᱜ ᱠᱟᱱᱟ ᱱᱚᱜ-ᱚᱭ ᱮᱢᱚᱱ ᱠᱷᱚ ᱜᱮᱫ ᱨᱮ ᱢᱮᱱᱟᱜ ᱥᱚᱢᱚᱭ ᱢᱮᱱᱟᱜᱼᱟ ᱠᱤᱱᱛᱩ ᱡᱟᱦᱟᱸ ᱵᱟᱵᱮᱱ ᱟᱠᱷᱨᱤᱧᱟ ᱦᱩᱲᱩ ᱠᱚ ᱚᱱᱟ ᱚᱱᱟ ᱵᱟᱹᱲᱛᱤᱛᱮ ᱟᱵᱟᱨ ᱯᱚᱭᱥᱟ ᱵᱮᱥᱤ ᱞᱟᱜᱟᱜ ᱠᱟᱱᱟ
ᱦᱮᱸ ᱚᱱᱟ ᱫᱚ ᱚᱱᱟ ᱫᱚ ᱠᱟᱱ ᱜᱮᱭᱟ ᱚᱱᱟ ᱢᱟ ᱠᱟᱱ ᱜᱮᱭᱟ ᱮᱱᱛᱮ ᱜᱮᱫ ᱵᱟᱞᱟ ᱫᱟᱞ ᱵᱟᱞᱟ ᱤᱭᱟᱹ ᱵᱟᱞᱟ ᱞᱟᱥᱴ ᱨᱮ ᱤᱥᱤᱱ ᱵᱟᱞᱟ ᱢᱟ ᱦᱚ ᱦᱟᱸᱜ ᱱᱟᱦᱟᱜ ᱵᱚᱱ ᱵᱮᱱᱟᱣ ᱠᱚᱣᱟ ᱦᱟᱸᱜ
ᱮᱠᱫᱚᱢ ᱮᱠᱫᱚᱢ ᱦᱤᱡᱩᱜᱼᱟ ᱮᱠᱟᱞ ᱫᱚ ᱠᱷᱮᱛ ᱨᱮᱜᱮ ᱦᱤᱡᱩᱜᱼᱟ ᱠᱷᱮᱛ ᱠᱷᱚᱡ ᱜᱮ ᱟᱫᱚ ᱚᱸᱰᱮ ᱤᱥᱤᱱᱚᱜᱼᱟ ᱚᱸᱰᱮ ᱜᱮ ᱪᱟᱣᱞᱮ ᱠᱟᱛᱮᱫ ᱫᱚ ᱚᱲᱟᱜ ᱵᱚᱱ ᱟᱹᱜᱩᱭᱟᱼᱟ ᱾
ᱦᱳᱭ ᱫᱚ ᱪᱟᱣᱞᱮ ᱠᱟᱛᱮᱫ ᱚᱲᱟᱜ ᱟᱹᱜᱩᱭᱮᱱ ᱜᱮ ᱵᱟᱥ ᱟᱨ ᱚᱲᱟᱜ ᱨᱮᱦᱚᱸ ᱱᱟᱦᱟᱜ ᱚᱱᱠᱟ ᱤᱥᱤᱱᱤᱡ ᱮ ᱛᱟᱦᱮᱱᱟ ᱢᱤᱫᱴᱮᱱ ᱛᱟ ᱜᱚᱞ ᱠᱮᱫᱮᱭᱟᱢ ᱱᱚᱢᱵᱚᱨ ᱠᱚ ᱟᱨ ᱱᱟᱦᱟᱜ ᱟᱹᱜᱩ ᱜᱚᱫᱟᱜ ᱢᱮᱭᱟ ᱟᱨ ᱟᱡᱚ ᱟᱜ ᱢᱮᱭᱟ ᱦᱟᱸᱜ ᱟᱵᱚ ᱫᱚ ᱠᱷᱟᱹᱞᱤ ᱢᱤᱫᱴᱮᱡ ᱫᱩᱲᱩᱵ ᱠᱚᱜᱼᱟ ᱵᱚᱱ ᱦᱟᱸᱜ ᱟᱵᱚ ᱫᱚ
ᱟᱫᱚ ᱟᱫᱚ ᱡᱚᱲᱟ ᱡᱚᱲᱟ ᱵᱚᱥᱛᱩ ᱞᱮᱠᱟ ᱵᱚᱱ ᱦᱩᱭᱩᱜᱼᱟᱫᱚ ᱱᱤᱛ ᱦᱟᱜ
ᱦᱳᱭ ᱟᱫᱚ ᱫᱤᱱ ᱫᱤᱱ ᱛᱮ ᱱᱩᱱᱟᱹᱜ ᱵᱩᱱ ᱛᱤᱱᱟᱹᱜ
ᱮᱠᱫᱚᱢ ᱠᱩᱲᱭᱟᱹ ᱪᱟᱵᱟᱭᱱᱟ ᱫᱚᱢᱮ ᱵᱮᱱ ᱠᱩᱲᱭᱟᱹ ᱪᱟᱵᱟ ᱠᱟᱱᱟ
ᱩᱱᱟᱹᱜ ᱵᱚ ᱩᱱᱟᱹᱜ ᱵᱚᱱ ᱠᱩᱲ ᱪᱟᱵᱟᱭᱮᱱᱟ ᱦᱮᱸ ᱥᱮ ᱵᱟᱝ
ᱫᱚᱢᱮ
ᱟᱫᱚ ᱦᱮᱸ
ᱟᱫᱚ ᱠᱷᱩᱲᱭᱟᱹ ᱫᱚ ᱮᱱᱛᱮ ᱱᱚᱣᱟ ᱫᱚᱵᱚ ᱢᱤᱫᱴᱮᱡ ᱡᱤᱱᱤᱥ ᱞᱮᱠᱤᱱ ᱱᱚᱣᱟ ᱢᱟᱥᱤᱱ ᱦᱮᱡ ᱮᱱᱛᱮ ᱟᱵᱚ ᱨᱮᱸᱜᱮᱡ ᱦᱚᱲᱮ ᱢᱩᱥᱠᱤᱞ ᱠᱮᱫ ᱵᱚᱱᱟ ᱤᱱᱟᱹ ᱜᱮ ᱡᱟᱦᱟᱸᱭ ᱵᱚᱱ ᱨᱮᱸᱜᱮᱡ ᱜᱮᱭᱟ
ᱦᱮᱸ
ᱡᱟᱦᱟᱸᱨᱮ ᱡᱮᱢᱚᱱ ᱮᱱᱛᱮ ᱜᱟᱹᱰᱭᱟᱹ ᱠᱚ ᱞᱟ ᱦᱩᱭᱩᱜ ᱠᱟᱱᱟ ᱠᱟᱛᱷᱟ ᱨᱮ ᱢᱟᱱᱮ ᱟᱸᱡᱚᱢᱮᱫ ᱠᱟᱱᱟ ᱵᱮᱱ ᱥᱮ ᱨᱚᱲ ᱵᱟᱝ ᱟᱸᱡᱚᱢᱚᱜ ᱠᱟᱱᱟ ᱾
ᱦᱮᱸ ᱟᱸᱡᱚᱢ ᱫᱟᱞᱤᱧ
ᱦᱳᱭ ᱦᱳᱭ ᱡᱮᱢᱚᱱ ᱢᱤᱫᱴᱮᱡ ᱜᱟᱹᱰᱭᱟᱹ ᱞᱟ ᱦᱩᱭᱩᱜ ᱠᱟᱱᱟ ᱾ ᱚᱱᱟ ᱡᱟᱭᱜᱟ ᱨᱮ ᱞᱟᱦᱟ ᱪᱟᱹᱣᱠᱟᱹ ᱦᱟᱥᱟ ᱱᱩᱠᱩ ᱦᱚᱲ ᱵᱚᱱ ᱞᱟᱭᱮᱫ ᱠᱟᱱ ᱛᱟᱦᱮᱱᱟ ᱾ ᱱᱮᱛᱟᱨ ᱫᱚ ᱱᱟᱦᱟᱜ ᱩᱱᱠᱩ ᱠᱟᱹᱢᱤ ᱵᱟᱠᱚ ᱧᱟᱢ ᱮᱫᱟ ᱰᱟᱭᱨᱮᱠᱴ ᱢᱟᱥᱤᱱ ᱵᱚᱱ ᱵᱷᱤᱲᱟᱹ ᱦᱚᱪᱚ ᱾ ᱟᱨ ᱢᱤᱫ ᱜᱷᱟᱹᱲᱤᱡ ᱛᱮ ᱦᱩᱭ ᱜᱚᱫᱚᱜ ᱠᱟᱱᱟ ᱛᱟᱦᱚᱞᱮ ᱨᱳᱡᱽᱜᱟᱨ ᱩᱱᱠᱩ ᱵᱟᱠᱚ ᱧᱟᱢᱮᱫ ᱠᱟᱱ ᱛᱟᱵᱳᱱᱟ ᱵᱚᱞᱮ ᱚᱱᱟᱛᱮ ᱨᱮᱸᱜᱮᱡ ᱦᱚᱲ ᱟᱨᱚ ᱠᱚ ᱨᱮᱸᱜᱮᱡ ᱪᱟᱞᱟᱜ ᱠᱟᱱᱟ ᱠᱤᱥᱟᱹᱬ ᱦᱚᱲ ᱚᱱᱟᱛᱮ ᱠᱸᱤᱥᱬ ᱪᱟᱞᱟᱜ ᱠᱟᱱᱟ ᱦᱳᱭ ᱥᱮ ᱵᱟᱝ
ᱦᱩᱸ ᱮᱠᱫᱚᱢ ᱮᱠᱫᱚᱢ
ᱦᱳᱭ ᱛᱟᱦᱚᱞᱮ ᱟᱯᱮ ᱥᱮᱫ ᱫᱚ ᱵᱩᱨᱩ ᱵᱩᱨᱩ ᱱᱟᱞᱟ ᱠᱚᱫᱚ ᱢᱮᱱᱟᱜ ᱟᱥᱮ ᱵᱟᱝ ᱟ
ᱵᱩᱨᱩ ᱢᱮᱱᱟᱜ ᱜᱮᱭᱟ ᱮᱠᱫᱚᱢ ᱥᱩᱨ ᱨᱮ ᱢᱮᱱᱟᱜ ᱛᱟᱞᱮᱭᱟ ᱟᱞᱮ ᱱᱚᱰᱮ ᱢᱤᱫᱴᱮᱱ ᱵᱩᱨᱩ ᱢᱮᱱᱟᱜᱼᱟ ᱱᱚᱰᱮ ᱫᱚ ᱡᱚᱛᱚ ᱜᱮᱠᱚ ᱦᱤᱡᱩᱜ ᱜᱮᱭᱟ ᱱᱚᱸᱰᱮ ᱫᱟᱬᱟᱱ ᱠᱚᱫᱚ
ᱛᱚᱵᱮ ᱥᱟᱠᱟᱢ ᱥᱟᱦᱟᱱ ᱠᱚᱫᱚ ᱱᱟᱦᱟᱜ ᱚᱱᱛᱮ ᱠᱷᱚᱡ ᱜᱮ ᱱᱟᱦᱟᱜ ᱚᱱᱟ ᱵᱩᱨᱩ ᱠᱷᱚᱡ ᱜᱮᱯᱮ ᱟᱹᱜᱩᱭᱮᱫ ᱛᱟᱦᱮᱱᱟ ᱡᱟᱹᱱᱤᱡ ᱪᱮᱫ ᱡᱮ ᱵᱩᱨᱩ
ᱵᱟᱝ ᱟᱞᱮ ᱫᱚ ᱢᱟᱱᱮ ᱥᱟ ᱥᱟᱦᱟᱱ ᱥᱟᱠᱟᱢ ᱫᱚ ᱢᱮᱱᱟᱜ ᱛᱟᱞᱮ ᱜᱮᱭᱟ ᱥᱩᱨ ᱨᱮᱜᱮ ᱟᱞᱮᱭᱟᱜ ᱫᱚ ᱡᱟᱦᱟᱸ ᱫᱚ ᱥᱟᱨᱡᱚᱢ ᱥᱟᱠᱟᱢ ᱵᱚᱱ ᱞᱟᱹᱭᱟ ᱚᱱᱟ ᱠᱚᱫᱚ ᱦᱟᱜ ᱥᱩᱨ ᱜᱮ ᱦᱮᱱᱟᱜ ᱠᱟᱫᱟ ᱚᱸᱰᱮ ᱜᱮ ᱥᱟᱠᱟᱢ ᱠᱚᱫᱚᱞᱮ ᱟᱹᱜᱩᱭᱟ ᱟᱨ ᱵᱩᱨᱩ ᱡᱟᱦᱟᱸᱜ ᱱᱚᱛᱮ ᱢᱮᱱᱟᱜ ᱟᱠᱟᱫ ᱛᱟᱞᱮ ᱜᱮᱭᱟ ᱚᱱᱟ ᱫᱚ ᱱᱚᱰᱮᱸ ᱫᱚ ᱥᱩᱨ ᱜᱮᱭᱟ ᱚᱱᱟ ᱚᱱᱟ ᱦᱚᱸ ᱱᱚᱰᱮᱸ ᱫᱚ ᱥᱟᱨᱟ ᱵᱚᱪᱷᱚᱨ ᱜᱮᱠᱚ ᱦᱤᱡᱩᱜᱼᱟ ᱦᱚᱭᱛᱳ ᱦᱳᱭᱛᱳ ᱟᱵᱤᱱ ᱫᱚᱵᱤᱱ ᱦᱮᱡ ᱟᱠᱟᱱ ᱜᱮᱪᱚ ᱱᱟᱜ ᱥᱩᱨ ᱠᱚᱨᱮ ᱫᱚ ᱦᱟᱸᱜ ᱵᱟᱹᱞᱤᱧ ᱵᱟᱲᱟᱭᱟ
ᱟᱪᱪᱷᱟ ᱟᱫᱚ ᱢᱮᱞᱟ ᱢᱮᱞᱟ ᱠᱚ ᱦᱩᱭᱩᱜᱳ ᱜᱮᱭᱟ ᱵᱮᱥ ᱞᱟᱹᱴᱩ ᱜᱮ ᱴᱷᱤᱜ ᱟᱪᱷᱮ
ᱦᱚᱸ
ᱟᱫᱚ ᱵᱚᱱ ᱨᱚᱯᱚᱲᱚᱜ ᱠᱟᱱᱟ ᱨᱚᱯᱚᱲ ᱨᱚᱯᱚᱲ ᱛᱮᱜ ᱦᱟᱸᱜ ᱵᱚᱱ ᱟᱫᱚ ᱵᱚᱱ ᱟᱥᱛᱮ ᱟᱥᱛᱮ ᱟᱵ ᱦᱟᱸᱜ ᱵᱚᱱ ᱩᱯᱨᱩᱢ ᱪᱟᱞᱟᱜ ᱠᱟᱱᱟ ᱦᱮᱸ ᱜᱚᱴᱟ ᱡᱟᱭᱜᱟ ᱜᱮ ᱵᱮᱥ ᱵᱷᱟᱞᱤ ᱜᱮ ᱵᱩᱡᱷᱟᱹᱜ ᱠᱟᱱᱟ ᱱᱚᱣᱟ ᱱᱚᱣᱟ ᱛᱮᱫᱚ ᱟᱨ ᱦᱜ ᱱᱚᱝᱠᱟ ᱛᱮᱜᱮ ᱯᱚᱨᱮ ᱯᱚᱨᱮ ᱛᱟᱦᱮᱸ ᱵᱚ ᱯᱚᱨᱤᱪᱚᱭ ᱞᱮᱱᱠᱟᱱᱡ ᱫᱚ ᱦᱟᱸᱜ ᱫᱚᱵᱚᱱ ᱚᱱᱠᱟ ᱵᱚᱱ ᱜᱟᱛᱮᱜ ᱠᱟᱱᱟ ᱯᱮᱲᱟᱜ ᱟᱵᱚᱱ ᱡᱟᱦᱟᱸ ᱞᱮᱠᱟ ᱜᱮ ᱦᱮᱸ ᱟᱫᱚ ᱵᱮᱥ ᱵᱷᱟᱞᱮ ᱜᱮ ᱵᱩᱡᱷᱟᱹᱜ ᱠᱟᱱᱟ ᱚᱠᱟᱛᱮ ᱚ
ᱦᱳᱭ ᱦᱳᱭ
ᱟᱨ ᱤᱭᱟᱹ ᱱᱚᱜᱼᱚᱭ ᱦᱟᱸᱜ ᱟᱵᱚᱣᱟᱜ ᱱᱤᱛ ᱢᱟ ᱦᱟᱸᱜ ᱥᱮᱴᱮᱨᱚᱜ ᱠᱟᱱ ᱛᱟᱵᱚᱱ ᱢᱤᱫᱴᱮᱱ ᱟᱵᱚᱣᱟᱜ ᱟᱹᱰᱤ ᱢᱟᱨᱟᱝ ᱫᱤᱥᱟᱹ ᱦᱩᱫᱤᱥ ᱞᱮᱠᱟ ᱡᱟ ᱫᱚ ᱦᱳᱜᱸᱚᱭ ᱦᱩᱞ ᱢᱟᱦᱟ ᱵᱚᱱ
ᱫᱚ ᱢᱮᱱ ᱫᱟᱲᱮᱭᱟᱜᱼᱟ ᱪᱮᱫᱟᱜ ᱡᱮ ᱱᱚᱣᱟ ᱟᱵᱚ ᱞᱟᱹᱜᱤᱫ ᱛᱮ ᱩᱱᱠᱩ ᱟᱵᱚ ᱞᱟᱹᱜᱤᱫ ᱛᱮ ᱡᱟᱦᱟᱸ ᱱᱩᱠᱩ ᱢᱟᱭᱟᱝ ᱜᱟᱰᱟ ᱫᱟᱜ ᱠᱚ ᱟᱹᱛᱩ ᱞᱮᱫ ᱱᱩᱠᱤᱱ ᱥᱤᱫᱟᱹ ᱠᱟᱱᱩ ᱯᱷᱩᱞᱳ ᱡᱷᱟᱱᱚ
ᱡᱟᱦᱟ ᱱᱩᱠᱩ ᱩᱱᱠᱩ ᱡᱟᱦᱟᱸ ᱯᱷᱩᱨᱜᱟᱹᱞ ᱞᱟᱹᱜᱤᱫ ᱠᱚ ᱞᱟᱹᱲᱦᱟᱹᱭ ᱞᱮᱱᱟ ᱛᱚᱦᱞᱮ ᱱᱩᱠᱩ ᱫᱚ
ᱚᱱ ᱦᱤᱞᱳᱜ ᱵᱚᱱ ᱫᱤᱥᱟᱹ ᱠᱚᱣᱟ ᱟᱨ ᱩᱱᱠᱩ ᱧᱩᱛᱩᱢ ᱛᱮ ᱵᱚᱸᱜᱟ ᱵᱩᱨᱩ ᱠᱚᱵᱚᱱ ᱠᱚᱨᱟᱣ ᱛᱟᱦᱮᱱᱟ ᱩᱱᱠᱩ ᱫᱤᱥᱟᱹ ᱠᱟᱛᱮ ᱩᱱᱠᱩᱣᱟᱜ ᱤᱭᱟᱹ ᱵᱚᱱ ᱠᱚᱨᱟᱣ ᱛᱟᱦᱮᱱᱟ ᱛᱤᱭᱟᱹᱜ ᱡᱩᱛ ᱠᱟᱱᱟ ᱱᱚᱣᱟ ᱦᱚ ᱛᱤᱥ ᱡᱩᱱ ᱦᱚᱜᱚᱭ ᱱᱚᱜ ᱯᱩᱱ ᱫᱤᱱ ᱢᱚᱬᱮ ᱫᱤᱱ ᱠᱷᱟᱭ ᱜᱮ ᱱᱟᱦᱟᱜ ᱛᱤᱭᱟᱹᱜ ᱡᱩᱛ ᱠᱟᱱᱟ
ᱦᱳᱭ ᱛᱟᱦᱚᱞᱮ ᱪᱮᱫ ᱞᱮᱠᱟᱯᱮ ᱥᱟᱯᱲᱟᱣ ᱛᱟᱦᱮᱱᱟ ᱚᱱᱛᱮ ᱫᱚ ᱱᱚᱣᱟ ᱡᱟᱦᱟᱧ ᱨᱚᱲ ᱠᱮᱫ ᱛᱟᱞᱟᱝ
ᱦᱮᱸ ᱥᱟᱯᱲᱟᱣ ᱫᱚ ᱦᱩᱭᱩᱜ ᱜᱮᱭᱟ ᱢᱚᱴᱟ ᱢᱩᱴᱤ ᱥᱟᱯᱲᱟ ᱦᱩᱭᱩᱜ ᱜᱮᱭᱟ
ᱟ ᱫᱚ ᱱᱟᱦᱟᱜ ᱚᱱᱟ ᱢᱩᱨᱛᱤ ᱠᱚᱫᱚ ᱪᱳᱠ ᱨᱮᱯᱮ ᱵᱮᱱᱟᱣ ᱠᱟᱜ ᱠᱚᱣᱟ ᱥᱮ ᱵᱟᱝ
ᱟᱞᱮ ᱦᱟᱜ ᱢᱩᱨᱛᱤ ᱫᱚ ᱵᱟᱞᱮ ᱵᱮᱱᱟᱣ ᱠᱟᱜ ᱠᱚᱣᱟ ᱛᱚᱵᱮ ᱢᱤᱫᱴᱟᱹᱝ ᱡᱟᱭᱜᱟ ᱦᱮᱱᱟᱜ-ᱟ ᱟᱞᱮ ᱯᱟᱥᱮᱨᱮ ᱚᱱᱰᱮᱜᱮ ᱮᱸ ᱜᱚᱴᱟ ᱟᱥᱮ ᱯᱟᱥᱮ ᱤᱭᱟᱹ ᱠᱟᱛᱮᱜ ᱜᱮᱞᱮ ᱠᱚᱨᱟᱣ ᱟᱠᱟᱫᱟ ᱚᱸᱰᱮ ᱜᱮ ᱦᱟᱜ ᱢᱩᱨᱛᱤ ᱫᱚᱞᱮ ᱟᱹᱜᱩ ᱟᱠᱟᱜ ᱠᱚ ᱚᱸᱰᱮ ᱵᱟᱹᱭᱥᱟᱹ ᱫᱚ ᱵᱟᱹᱭᱥᱟᱹ ᱫᱚ ᱦᱟᱸᱜ ᱪᱟᱹᱞᱩᱜ ᱠᱟᱱᱟ ᱟᱨ ᱚᱸᱰᱮ ᱜᱮ ᱡᱮᱦᱮᱛᱩ ᱢᱤᱫᱴᱮᱱ ᱯᱷᱟᱸᱠᱟ ᱞᱮᱠᱟᱱ ᱡᱟᱭᱜᱟ ᱢᱮᱱᱟᱜ ᱛᱟᱵᱚᱱᱟ ᱟᱫᱚ ᱚᱱᱠᱟᱱ ᱴᱷᱮ‌ᱜ ᱜᱮ ᱡᱮᱦᱮᱛᱩ ᱡᱚᱛᱚᱦᱚᱲ ᱢᱟᱱᱮ ᱟᱛᱩ ᱯᱟᱥᱟᱯᱟᱥᱤ ᱮᱠᱴᱩ ᱥᱩᱨᱩᱜ ᱠᱟᱱᱟᱵᱚᱱ ᱟᱫᱚ ᱚᱱᱰᱮᱜᱮ ᱦᱟᱸᱜ ᱵᱚᱱ ᱠᱚᱨᱟᱣᱟᱜ ᱱᱚᱣᱟᱣᱟ ᱜᱮ ᱫᱤᱥᱟᱹ ᱯᱟᱲᱦᱟ ᱦᱩᱫᱤᱥ ᱠᱚᱫᱚ ᱦᱟᱜ ᱦᱩᱭ ᱠᱟᱱᱟ ᱦᱩᱸ
ᱦᱳᱭ ᱟᱹᱰᱤ ᱥᱟᱹᱨᱤ ᱠᱟᱛᱷᱟ ᱟᱨ ᱢᱚᱡᱽ ᱠᱟᱛᱷᱟ ᱱᱚᱣᱟ ᱞᱮᱫᱟ ᱡᱮ ᱡᱟᱦᱟᱸ ᱡᱟᱭᱜᱟ ᱨᱮ ᱮᱱᱛᱮ ᱩᱱᱠᱤᱱ ᱵᱚᱱ ᱵᱟᱹᱭᱥᱩ ᱠᱤᱱᱟᱹ ᱚᱱᱟ ᱡᱟᱭᱜᱟ ᱫᱚ ᱱᱟᱦᱜ ᱮᱱᱛᱜ ᱮᱥᱮ ᱡᱟᱭᱜᱟ ᱫᱚ ᱵᱟᱝ ᱠᱟᱱᱟ ᱚᱰᱮ ᱫᱚ ᱦᱱᱟᱜ ᱵᱚᱪᱷᱚᱨ ᱵᱚᱪᱷᱚᱨ ᱦᱚᱲ ᱵᱚᱱ ᱡᱟᱨᱣᱟᱜᱼᱟ ᱚᱱᱟ ᱫᱤᱱ ᱨᱮ ᱟᱨ
ᱥᱟᱵ ᱥᱟᱯᱲᱟᱣ ᱠᱟᱛᱮᱜ ᱩᱱᱠᱤᱱ ᱵᱚᱱ ᱚᱸᱰᱮ ᱵᱚᱱ ᱫᱤᱥᱟᱹ ᱠᱤᱱᱟ ᱫᱤᱥᱟᱹ ᱠᱤᱱᱟ ᱵᱚᱱ ᱟᱨ ᱟᱵᱚ ᱨᱮᱱ ᱛᱤᱱᱟᱹᱜ ᱱᱟᱣᱟ ᱡᱮᱱᱟᱨᱮᱥᱚᱱ ᱜᱤᱫᱽᱨᱟᱹ ᱠᱚ ᱢᱮᱱᱟᱜ ᱠᱚᱣᱟ ᱩᱱᱠᱩ ᱱᱚᱣᱟ ᱠᱤᱥᱟᱹ ᱠᱩᱫᱩᱢ ᱵᱚᱱ ᱟᱸᱡᱚᱢ ᱠᱚᱣᱟ ᱥᱮ ᱞᱟᱹᱭ ᱵᱟᱵᱚᱱ ᱡᱮ ᱟᱵᱚ ᱨᱮᱱ ᱱᱩᱠᱩ ᱱᱩᱠᱩ ᱠᱚ ᱪᱮᱫ ᱞᱮᱠᱟ ᱱᱚᱣᱟ ᱢᱟᱭᱟᱝ ᱜᱟᱰᱟ ᱫᱟᱜ ᱠᱚ ᱟᱛᱩ ᱞᱮᱜᱼᱟ ᱟᱨ ᱟᱵᱚ ᱚᱸᱰᱮ ᱠᱷᱚᱡ ᱠᱚ ᱵᱟᱧᱪᱟᱣ ᱞᱮᱫ ᱵᱚᱱᱟ ᱦᱳᱭ
ᱦᱩᱸ ᱦᱩᱸ ᱦᱩᱸ ᱦᱮᱸ ᱱᱚᱣᱟ ᱫᱚ ᱟᱵᱚ ᱨᱮᱱ ᱦᱩᱰᱤᱧ ᱦᱩᱰᱤᱧ ᱵᱚᱭᱦᱟ ᱛᱟᱠᱚ ᱩᱱᱠᱩ ᱜᱮ ᱱᱚᱣᱟ ᱠᱚᱫᱚ ᱫᱤᱥᱟᱹ ᱤᱫᱤ ᱵᱟᱥᱮ ᱟᱵᱚ ᱵᱚ ᱫᱤᱥᱟᱹ ᱤᱫᱤ ᱱᱚᱣᱟ ᱠᱚᱫᱚ ᱵᱟᱝ ᱥᱟᱵ ᱞᱮᱠᱷᱟ ᱜᱮ ᱛᱚ ᱵᱟᱵᱚᱱ ᱵᱩᱡ ᱤᱫᱤᱭᱟ ᱟᱫᱚ ᱱᱚᱣᱟ ᱫᱚ ᱞᱟᱹᱭ ᱞᱮᱠᱟ ᱛᱮ ᱫᱚ ᱦᱟᱸᱜ ᱟᱵᱚ ᱫᱚ ᱡᱩᱫᱤ ᱵᱟᱵᱚᱱ ᱢᱟᱱᱟᱣ ᱤᱫᱤ ᱜᱮᱭᱟ ᱥᱮ ᱵᱟᱵᱚᱱ ᱯᱟᱥᱱᱟᱣ ᱤᱫᱤᱭᱟ ᱡᱟᱦᱟᱸ ᱡᱮᱱᱟᱨᱮᱥᱚᱱ ᱠᱚ ᱵᱟᱵᱚᱱ ᱞᱟᱹᱭ ᱤᱫᱤ ᱟᱠᱚᱣᱟ ᱛᱟᱦᱚᱞᱮ ᱠᱷᱟᱱ ᱩᱱᱠᱩ ᱫᱚ ᱦᱟᱸᱜ ᱯᱚᱨᱮ ᱛᱮᱫᱚ ᱱᱚᱣᱟ ᱫᱚ ᱦᱤᱲᱤᱧᱟ ᱠᱚ ᱥᱮ ᱱᱚᱣᱟ ᱫᱚ ᱚᱱᱱᱚ ᱨᱚᱠᱚᱢ ᱢᱚᱱᱮ ᱛᱮᱠᱚ ᱢᱚᱱᱮᱭᱟ ᱡᱮ ᱱᱚᱣᱟ ᱫᱚ ᱢᱤᱫᱴᱮᱱ ᱟᱵᱚᱣᱟᱜ ᱟᱨᱠᱤ ᱯᱚᱨᱚᱵᱽ ᱦᱚᱨᱚᱵᱽ ᱦᱟᱱᱟ ᱠᱟᱱᱟ ᱱᱚᱣᱟ ᱠᱟᱱᱟ ᱟᱫᱚ ᱠᱚ ᱞᱟᱹᱭᱟ ᱟᱫᱚ ᱱᱚᱣᱟ ᱠᱚ ᱫᱚ ᱦᱟᱸᱜ
ᱱᱮᱛᱟᱨ ᱠᱟᱴᱤᱡ ᱜᱤᱫᱽᱨᱟᱹ ᱱᱟᱦᱟᱜ ᱯᱚᱨᱚᱵᱽ ᱞᱮᱠᱟ ᱠᱚ ᱟᱹᱭᱠᱟᱹᱣᱮᱫ ᱠᱟᱱᱟ ᱧᱮᱞᱮᱫ
ᱟᱫᱚ ᱚᱱᱟ ᱠᱚ ᱜᱮ ᱦᱮᱸ
ᱪᱮᱫᱟᱜ ᱡᱮ ᱟᱨ ᱡᱟᱦᱟᱸ ᱠᱚᱨᱮ ᱜᱤᱧ ᱨᱚᱲᱤᱧ ᱧᱮᱞᱮᱫ ᱠᱚᱣᱟ ᱛᱤᱦᱤᱧ ᱫᱚ ᱛᱤᱨᱤᱥ ᱡᱩᱱ ᱠᱟᱱᱟ ᱛᱟᱦᱚᱞᱮ ᱨᱮᱰᱤᱜ ᱟᱢ ᱥᱮ ᱵᱟᱝ? ᱪᱚᱞᱚ ᱵᱚᱱ ᱪᱟᱞᱟᱜᱼᱟ ᱢᱮᱞᱟ ᱦᱩᱭᱩᱜ ᱠᱟᱱᱟ ᱱᱚᱣᱟ ᱫᱚ ᱵᱟᱠᱚ ᱦᱩᱫᱤᱥ ᱮᱫᱟ ᱚᱸᱰᱮ ᱛᱤᱨᱤᱥᱮ ᱡᱩᱱ ᱠᱟᱱᱟ ᱱᱚᱝᱠᱟ ᱵᱚᱱ ᱱᱩᱠᱤᱱ ᱠᱤᱱ ᱤᱭᱟᱹᱣ ᱟᱠᱟᱱᱟ ᱩᱱᱠᱩ ᱴᱷᱮᱱ ᱡᱟᱦᱟᱸᱱ ᱠᱟᱹᱨᱤ ᱵᱟᱹᱱᱩᱜᱼᱟ ᱱᱟᱦᱟᱜ ᱟᱫᱚ ᱱᱟᱦᱟᱜ ᱩᱱᱤ ᱫᱚ ᱢᱮᱞᱟᱭ ᱪᱟᱞᱟᱣ ᱢᱮᱞᱟ ᱣᱟᱞᱟ ᱣᱟᱜ ᱦᱚᱸ ᱫᱳᱥ ᱠᱟᱱᱟ ᱜᱚᱴᱟ ᱧᱤᱫᱟᱹ ᱢᱮᱞᱟ ᱠᱚ ᱦᱩᱭ ᱦᱚᱪᱚᱭᱟ ᱦᱟᱺᱰᱤ ᱯᱟᱹᱣᱨᱟᱹ